ᱜᱚᱝᱠᱮ ᱥᱟᱹᱜᱩᱱ ᱥᱮᱛᱟᱜ᱾
ᱦᱮᱸ ᱫᱚᱦᱲᱟ ᱞᱟᱝ ᱧᱟᱯᱟᱢᱱᱟ ᱟᱹᱞᱤᱧ ᱥᱮᱫ ᱠᱷᱚᱡ ᱟᱨ ᱢᱤᱫ ᱫᱷᱟᱣ ᱥᱟᱹᱜᱩᱱ ᱥᱮᱛᱟᱜ ᱡᱚᱦᱟᱨ᱾
ᱦᱳᱭ ᱮᱠᱟᱞ ᱜᱮ ᱦᱟ ᱮᱱᱠᱷᱟᱱ ᱦᱟ ᱦᱟ ᱢᱟ ᱦᱟᱸᱜ ᱛᱟᱦᱞᱮ ᱟᱨᱦᱚᱸ ᱴᱚᱯᱤᱠ ᱪᱮᱛᱟᱱ ᱨᱮᱜᱮᱞᱟᱝ ᱪᱟᱞᱟᱣ ᱞᱮᱱᱜᱮ ᱤᱱᱟᱹ ᱠᱷᱟᱱ ᱫᱚ ᱟᱨᱦᱚᱸ ᱜᱟᱞᱢᱟᱨᱟᱣ ᱠᱚ ᱟᱹᱰᱤ ᱱᱟᱯᱟᱭ ᱛᱮ ᱦᱩᱭᱩᱜ ᱛᱟᱞᱟᱝᱼᱟ᱾
ᱱᱚᱜᱼᱚᱭ ᱟ ᱪᱟᱥᱵᱟᱥ ᱠᱚ ᱮᱛᱚᱦᱚᱵ ᱠᱟᱱᱟ ᱦᱟᱸᱜ ᱟᱫᱚ ᱱᱚᱣᱟ ᱪᱟᱥᱵᱟᱥ ᱵᱟᱵᱚᱫ ᱛᱮᱜᱮ ᱞᱟᱝ ᱜᱟᱯᱟᱞᱢᱟᱨᱟᱣ ᱞᱮᱠᱷᱟᱱ ᱱᱟᱯᱟᱭ ᱦᱩᱭᱩᱜᱼᱟ᱾ ᱟᱨ ᱛᱚᱵᱮ ᱟᱯᱮ ᱥᱮᱱᱟᱜ ᱪᱟᱥᱵᱟᱥ ᱠᱚ ᱪᱮᱫ ᱞᱮᱠᱟ ᱟᱯᱷᱚᱨ ᱵᱟᱲᱟ ᱠᱮᱫᱟ ᱯᱮ ᱦᱩᱲᱩ ᱠᱚ ᱦᱟᱸᱜ?
ᱦᱳᱭ ᱟᱞᱮ ᱱᱚᱛᱮ ᱫᱚ ᱦᱟᱸᱜ ᱱᱚᱜᱼᱚᱭ ᱛᱚ ᱦᱟᱸᱜ ᱫᱟᱜ ᱫᱚ ᱢᱮᱱ ᱞᱮᱠᱷᱟᱱ ᱫᱚ ᱵᱟᱨ ᱫᱤᱱ ᱞᱟᱦᱟᱭ ᱫᱟᱜ ᱠᱟᱜ ᱛᱟᱦᱮᱱᱟ᱾ ᱟᱨ ᱚᱱᱟ ᱞᱟᱦᱟ ᱫᱚ ᱦᱟᱸᱜ ᱼᱼ ᱟ ᱵᱟᱭ ᱫᱟᱜ ᱠᱟᱫᱟ ᱟᱫᱚ ᱚᱱᱟ ᱫᱟᱜ ᱼᱼ ᱛᱮᱜᱮ ᱦᱟᱸᱜ ᱟᱯᱷᱚᱨ ᱵᱟᱲᱟ ᱠᱚᱫᱚ ᱦᱳᱭᱠᱟᱱ ᱛᱟᱦᱮᱱᱟ᱾ ᱞᱟᱦᱟᱧᱚᱜ ᱟᱫᱚ ᱦᱟᱸᱜ ᱦᱩᱰᱤᱧ ᱦᱩᱰᱤᱧ ᱜᱮ ᱚᱢᱚᱱ ᱠᱟᱱᱟ ᱦᱟᱸᱜ᱾ ᱮᱠᱷᱚᱱ ᱫᱚ ᱦᱟᱸᱜ ᱟᱨ ᱼᱼ ᱡᱟᱹᱥᱛᱤ ᱫᱚ ᱦᱟᱸᱜ ᱵᱟᱭ ᱫᱟᱜ ᱠᱟᱫᱟ ᱞᱮ ᱥᱮᱡ ᱫᱚ ᱟᱫᱚ ᱚᱱᱟᱜᱤ ᱦᱟᱸᱜ ᱟᱨ ᱟᱯᱮᱥᱮᱫ ᱪᱮᱫ ᱞᱮᱠᱟᱭ ᱫᱟᱜ ᱫᱟ ᱟᱨ ᱟᱯᱚᱨ ᱠᱚ
ᱦᱮᱸ ᱟᱞᱮᱥᱮᱫ ᱫᱚ ᱦᱟᱸᱜ ᱱᱚᱜᱚᱭ ᱟᱯᱷᱚᱨ ᱵᱟᱲᱟ ᱦᱩᱭ ᱵᱟᱲᱟ ᱠᱟᱱᱟ ᱢᱤᱫ ᱦᱟᱯᱛᱟ ᱞᱟᱦᱟ ᱨᱤᱜᱤ ᱦᱟᱸᱜ। ᱟᱨ ᱱᱚᱜ ᱚᱭ ᱦᱚ ᱟᱞᱮᱥᱮᱫ ᱦᱚᱸ ᱦᱚᱞᱟ ᱢᱟᱦᱫᱷᱮᱨ ᱨᱮᱜᱮ ᱫᱟᱜ ᱠᱟᱫᱟ ᱦᱟᱸᱜ ᱟᱫᱚ ᱱᱚᱜ ᱚᱭ ᱫᱟᱜ ᱠᱮᱫ ᱛᱮ ᱦᱟᱸᱜ ᱱᱟᱯᱟᱭ ᱜᱮ ᱠᱟᱹᱴᱤᱡ ᱠᱟᱹᱴᱤᱡ ᱼᱼ ᱠᱟ ᱡᱟᱱᱟᱢ ᱵᱟᱲᱟᱣ ᱠᱟᱱᱟ ᱦᱟᱸᱜ ᱟᱨ ᱵᱟᱨ ᱦᱟᱯᱛᱟ ᱠᱷᱟᱡ ᱜᱮ ᱦᱟᱸᱜ ᱱᱚᱜᱼᱚᱭ ᱞᱟᱹᱴᱩᱼᱟ ᱟᱨ ᱯᱟᱥᱮᱫ ᱱᱚᱣᱟ ᱦᱩᱲᱩ ᱨᱚᱦᱚᱭ ᱠᱚ ᱥᱟᱨᱫᱤᱜᱼᱟ ᱦᱟᱸᱜ।
ᱦᱩᱸ
ᱟᱫᱚ ᱟᱯᱮ ᱥᱮᱫ ᱫᱚ ᱪᱮᱫ ᱞᱮᱠᱟ ᱚᱱᱟ ᱟᱯᱷᱚᱨ ᱫᱚ ᱚᱱᱟ ᱫᱟᱜ ᱨᱮᱜᱮᱯᱮ ᱟᱯᱷᱚᱨ ᱫᱟ ᱢᱟᱱᱮ ᱟᱪᱷᱲᱟ ᱞᱮᱠᱟ? ᱞᱚᱥᱚᱫ ᱠᱟᱛᱮᱜ ᱚᱱᱟ ᱫᱟᱜ ᱤᱭᱟᱹ ᱨᱮ ᱥᱮ ᱢᱟᱱᱮ ᱼᱼ
ᱵᱟᱝᱜᱮ ᱵᱟᱝᱜᱮ ᱟᱞᱮᱫᱚ ᱱᱚᱜᱼᱚ ᱱᱚᱝᱠᱟ ᱢᱟᱱᱮ ᱱᱚᱛᱮ ᱫᱚ ᱦᱟᱸᱜ ᱩᱱᱟᱹᱜ ᱫᱟᱜ ᱫᱚ ᱦᱟᱸᱜ ᱵᱟᱹᱱᱩᱜᱼᱟᱛᱚ ᱛᱚ ᱪᱮᱫ ᱞᱮᱠᱟ ᱢᱟᱱᱮ ᱞᱟᱦᱟᱛ ᱛᱮᱜᱮ ᱦᱟᱸᱜ ᱫᱟᱜ ᱧᱚᱜ ᱞᱮᱫᱟᱭ ᱟᱫᱚ ᱥᱤ ᱠᱚ ᱦᱟᱸᱜ ᱵᱟᱛᱟᱣ ᱞᱮᱱᱟ ᱟᱫᱚ ᱥᱤ ᱠᱚ ᱵᱟᱛᱟᱣ ᱞᱮᱱᱠᱷᱟᱱ ᱫᱚ ᱚᱱᱟ ᱼᱼ ᱢᱟᱱᱮ ᱵᱮᱥᱤ ᱫᱟᱜ ᱦᱚᱸ ᱵᱟᱝᱟ ᱨᱚᱦᱚᱲ ᱨᱚᱦᱚᱲ ᱧᱚᱜ ᱟᱫᱚ ᱢᱚᱸᱡᱽ ᱜᱮ ᱦᱟᱸᱜ ᱢᱟᱱᱮ ᱤᱭᱟᱹ ᱠᱚᱜᱼᱟ ᱦᱟᱸᱥᱟ। ᱟᱫᱚ ᱚᱱᱟ ᱥᱤ ᱠᱟᱛᱮᱜ ᱞᱮ ᱮᱨ ᱠᱟᱜ ᱜᱮ ᱦᱩᱲᱩ।
ᱟᱨ ᱛᱟᱭᱚᱢ ᱛᱮ ᱚᱱᱟ ᱛᱩᱫ ᱠᱟᱛᱮ ᱮᱴᱟᱜ ᱮᱴᱮᱡ ᱨᱚᱦᱚᱭ ᱦᱩᱭᱩᱜᱼᱟ ᱥᱮ ᱵᱟᱝ?
ᱦᱮᱸ ᱛᱩᱜ ᱠᱟᱛᱮ ᱟᱜ ᱚᱱᱟ ᱦᱟᱜ ᱮᱴᱟᱜ ᱴᱷᱮᱡ ᱮᱴᱟᱜ ᱠᱷᱮᱛ ᱞᱮ ᱞᱚᱥᱚᱜᱟ ᱡᱟᱵᱚᱴᱟ ᱚᱱᱟ ᱜᱷᱟᱥ ᱠᱚᱞᱮ ᱜᱚᱡᱟ ᱮᱠᱫᱚᱢ ᱞᱚᱥᱚᱜ ᱠᱮᱜ ᱜᱮᱞᱮ ᱟᱨ ᱚᱱᱟ
ᱟᱪᱪᱷᱟ ᱟᱪᱪᱷᱟ ᱦᱮᱸ ᱚᱱᱮ ᱚᱝᱠᱟ ᱜᱮ ᱡᱟᱹᱥᱛᱤ ᱜᱚᱴᱟ ᱯᱟᱦᱴᱟ ᱚᱱᱮ ᱚᱝᱠᱟ ᱫᱷᱟᱨᱟ ᱢᱮᱱᱠᱷᱟᱱ ᱟᱫᱚᱢ ᱟᱫᱚᱢ ᱡᱟᱭᱜᱟ ᱨᱮᱫᱚ ᱦᱟᱸᱜ ᱱᱚᱝᱠᱟ ᱫᱟᱜ ᱨᱮᱦᱚᱸ ᱠᱚ ᱟᱪᱷᱲᱟ ᱭᱮᱫᱟ ᱢᱟᱱᱮ ᱞᱚᱥᱚᱫ ᱠᱷᱮᱛ ᱨᱮ ᱰᱟᱭᱨᱮᱠᱴ ᱱᱚᱣᱟ ᱦᱩᱲᱩ ᱠᱩ ᱮᱨ ᱮᱫᱟ ᱥᱮ ᱟᱯᱷᱚᱨ ᱫᱟᱠᱚ ᱦᱟᱸᱜ ᱱᱚᱝᱠᱟ ᱧᱮᱞᱚᱜ ᱧᱮᱞᱚᱜᱚᱜ ᱠᱟᱱᱟ ᱦᱟᱸᱜ
ᱦᱳᱭ ᱦᱳᱭ ᱟᱞᱮᱥᱮᱡ ᱫᱚ ᱱᱚᱝᱠᱟ ᱫᱚ ᱮᱠᱫᱚᱢ ᱠᱷᱩᱵ ᱠᱚᱢ ᱜᱮ ᱧᱮᱞᱚᱜ ᱛᱷᱮᱱᱟ ᱦᱳᱭ ᱮᱠᱟᱞ ᱜᱮ ᱵᱟᱝ ᱢᱟᱱᱮ ᱢᱮᱱ ᱞᱮᱠᱷᱟᱱ ᱫᱚ ᱟᱯᱮ ᱥᱮᱡ ᱛᱚ ᱚᱱᱟ ᱠᱩ ᱚᱝᱠᱟ ᱠᱩ ᱠᱚᱨᱟᱣ ᱜᱮᱭᱟ
ᱦᱮᱸ ᱟᱞᱮᱥᱮᱫ ᱫᱚ ᱦᱟᱸᱜ ᱚᱠᱟ ᱚᱠᱟ ᱡᱚᱠᱷᱚᱡ ᱢᱟᱱᱮ ᱟᱹᱰᱤ ᱡᱟᱹᱥᱛᱤ ᱜᱮ ᱫᱟᱜ ᱞᱮᱠᱷᱟ ᱱᱚᱣᱟ ᱡᱮᱱᱚ ᱚᱯᱥᱮᱱ ᱟᱢ ᱴᱷᱮ ᱵᱟᱝ ᱥᱟᱨᱮᱡᱚᱟ ᱵᱚᱞᱮ ᱪᱮᱢ ᱪᱤᱠᱟ ᱞᱮᱠᱷᱟᱡ ᱟᱫᱚ ᱩᱱ ᱡᱚᱠᱷᱡ ᱠᱚ ᱱᱚᱝᱠᱟ ᱠᱚ ᱟᱪᱷᱲᱟᱭ ᱜᱮᱭᱟ ᱦᱟᱸᱜ ᱰᱟᱭᱨᱮᱠᱴ ᱱᱚᱣᱟ ᱠᱚ ᱟᱯᱷᱚᱨᱟ
ᱛᱮ ᱟᱫᱚ ᱚᱱᱟ ᱨᱮᱫᱚ ᱟᱹᱰᱤ ᱠᱚᱢ ᱱᱚᱠᱟ ᱦᱩᱲᱩ ᱠᱩ ᱦᱩᱭᱩᱜ-ᱟ ᱟᱨ ᱡᱩᱫᱤ ᱱᱚᱣᱟ ᱨᱚᱦᱚᱭ ᱠᱟᱛᱮᱜ ᱛᱩᱫ ᱠᱟᱛᱮᱢ ᱨᱚᱦᱚᱭᱟ ᱛᱚ ᱚᱱᱟ ᱨᱮᱫᱚ ᱟᱹᱰᱤ ᱢᱚᱡᱽ ᱛᱤᱜᱤ ᱜᱮᱞᱮᱟ ᱦᱩᱲᱩ ᱠᱚ ᱟᱹᱰᱤ ᱢᱚᱪ ᱱᱟᱯᱟᱭ ᱛᱮ ᱦᱩᱭᱩᱜ-ᱟ ᱚᱱᱮ ᱚᱱᱟ ᱫᱚ ᱢᱚᱛᱞᱚᱵ ᱚᱱᱟ ᱫᱟᱜ ᱨᱮ ᱟᱯᱷᱚᱨ ᱚᱞᱟ ᱫᱚᱢ ᱢᱮᱱ ᱫᱟᱲᱮᱜ-ᱟ ᱵᱚᱞᱮ ᱚᱱᱟ ᱡᱟᱦᱟᱱᱟᱜ ᱚᱥᱩᱵᱤᱫᱷᱟ ᱦᱩᱭ ᱞᱮᱱᱠᱷᱟ ᱩᱱ ᱠᱷᱟᱡ ᱜᱮ ᱦᱟᱸᱜ ᱱᱚᱝᱠᱟ ᱠᱚ ᱠᱚᱨᱟᱣᱟ ᱟᱞᱮᱥᱮᱫ ᱫᱚ
ᱦᱩᱸ ᱦᱩᱸ ᱦᱩᱸ
ᱫᱚ ᱟᱞᱮ ᱢᱟ ᱱᱚᱜ-ᱚᱭ ᱥᱮᱨᱢᱟ ᱫᱟᱜ ᱡᱟᱹᱲᱤ ᱵᱚᱨᱥᱟ ᱜᱮ ᱢᱮᱱᱟᱜ ᱞᱮᱭᱟ ᱟᱞᱮ ᱥᱮᱫ ᱫᱚ ᱦᱟᱸᱜ ᱟᱨ ᱡᱚᱠᱷᱚᱱ ᱡᱟᱦᱟᱸ ᱵᱚᱪᱷᱚᱨ ᱥᱮ ᱡᱟᱦᱟᱸ ᱥᱮᱨᱢᱟ ᱱᱚᱝ ᱠᱟ ᱵᱟᱭ ᱡᱟᱹᱲᱤᱭᱟ ᱫᱟᱜ ᱛᱚᱵᱮ ᱢᱮᱱᱢᱮ ᱟᱞᱮᱥᱮᱫ ᱫᱚ ᱯᱩᱨᱟᱹ ᱟᱠᱟᱞ ᱞᱮᱠᱟ ᱯᱟᱲᱟᱣ ᱱᱟ ᱦᱟᱜ ᱟᱫᱚ ᱟᱞᱮ ᱫᱚᱚ ᱥᱮᱨᱢᱟ ᱫᱟᱜ ᱡᱟᱹᱲᱤ ᱵᱷᱚᱨᱥᱟ ᱜᱮ ᱛᱟ ᱟᱯᱮ ᱥᱮᱫ ᱪᱮᱞᱠᱟ ᱫᱟᱜ ᱨᱮᱱᱟᱜ ᱵᱮᱵᱚᱥ ᱛᱟᱠᱚ
ᱦᱳᱭ ᱮᱠᱟᱞ ᱮᱠᱟᱮ ᱟᱞᱮ ᱦᱚᱸ ᱱᱚᱰᱮ ᱫᱚ ᱦᱟᱸᱜ ᱢᱟᱱᱮ ᱪᱟᱥ ᱵᱟᱥ ᱠᱚᱫᱚ ᱥᱮᱨᱢᱟ ᱫᱟᱜ ᱡᱟᱹᱲᱤ ᱢᱟᱱᱮ ᱵᱷᱚᱨᱥᱟ ᱨᱮᱜᱮ ᱪᱮᱫᱟᱜ ᱥᱮ ᱱᱚᱛᱮ ᱫᱚ ᱵᱟᱝᱢᱟ ᱱᱟᱹᱭ ᱜᱟᱰᱟ ᱠᱚ ᱢᱮᱱᱟ-ᱟ ᱟᱨ ᱵᱟᱝᱢᱟ ᱱᱚᱝᱠᱟ ᱞᱟᱹᱴᱩ ᱞᱟᱹᱴᱩ ᱠᱚ ᱵᱟᱹᱱᱩᱜ ᱛᱟᱞᱮᱭᱟ ᱡᱮ ᱥᱤᱭᱟᱹᱛ ᱠᱟᱛᱮ ᱞᱮ ᱨᱚᱦᱚᱭᱟ ᱮᱠᱟᱞ ᱜᱮ ᱵᱟᱝ ᱟᱞᱮᱫ ᱫᱚ ᱡᱟ ᱪᱟᱥ ᱵᱟᱥ ᱦᱩᱭᱩ-ᱟ ᱟᱨ ᱨᱤᱢᱤᱞ ᱫᱟᱜ ᱵᱷᱚᱨᱥᱟ ᱨᱮᱜᱮ ᱡᱩᱫᱤ ᱴᱷᱤᱠ ᱴᱷᱟᱠ ᱴᱟᱭᱤᱢ ᱨᱮᱭ ᱫᱟᱜᱟ ᱮᱱᱠᱷᱟᱱ ᱫᱚ ᱴᱷᱤᱠ ᱴᱷᱟᱠ ᱠᱩ ᱦᱩᱲᱩ ᱠᱩ ᱦᱩᱭᱩᱜ ᱛᱟᱞᱮᱭᱟ ᱟᱨ ᱵᱟᱝᱠᱷᱟᱱ ᱫᱚ ᱵᱟᱝᱜᱮ ᱦᱩᱭᱩᱜ ᱛᱟᱞᱮᱭᱟ
ᱟᱪᱪᱷᱟ ᱟᱪᱪᱷᱟ ᱟᱞᱮ ᱦᱚᱸ ᱚᱱᱮ ᱚᱝᱠᱟ ᱜᱮ ᱦᱟᱸᱜ ᱛᱚᱵᱮ ᱢᱟᱱᱮ ᱟᱯᱮ ᱢᱤᱫ ᱫᱷᱟᱣ ᱠᱤ ᱥᱮᱨᱢᱟ ᱨᱮ ᱯᱮ ᱪᱟᱥᱟ ᱢᱚᱛᱞᱚᱵ ᱵᱚᱪᱷᱚᱨ ᱨᱮ ᱢᱤᱫ ᱫᱷᱟᱣ ᱜᱮ ᱯᱮ ᱪᱟᱥᱟ ᱥᱮ ᱪᱮᱫ ᱞᱮᱠᱟ ᱦᱟᱸᱜ
ᱦᱳᱭ ᱟᱞᱮ ᱫᱚ ᱱᱚᱛᱮ ᱫᱚ ᱦᱟᱜ ᱵᱚᱪᱷᱚᱨ ᱨᱮ ᱢᱤᱫ ᱫᱷᱟᱣ ᱜᱮ ᱪᱮᱫᱟᱜ ᱥᱮ ᱫᱟᱜ ᱨᱮᱱᱟᱜ ᱫᱚ ᱚᱵᱚᱥᱛᱷᱟ ᱠᱷᱩᱵ ᱠᱷᱟᱨᱟᱯ ᱥᱮ ᱟᱨ ᱱᱚᱜ-ᱚᱭ ᱦᱟᱜ ᱥᱮ ᱱᱚᱣᱟ ᱥᱤᱡᱤᱱ ᱨᱮᱜᱮᱭ ᱵᱤᱥᱤᱭ ᱫᱟᱜᱟᱛᱚ ᱚᱱᱟ ᱦᱚᱛᱮᱡᱛᱮ ᱱᱚᱣᱟ ᱦᱟᱸᱜ ᱵᱚᱨᱥᱟ ᱥᱤᱡᱤᱱ ᱨᱮᱜᱮ ᱦᱟᱸᱜ ᱟᱞᱮᱫᱚ ᱢᱤᱫᱷᱟᱣ ᱜᱮᱞᱮ ᱪᱟᱥᱟ ᱦᱩᱲᱩᱜ ᱜᱤ ᱟᱪᱪᱷᱟ ᱜᱚᱝᱠᱮᱧ ᱠᱩᱞᱤ ᱢᱮ ᱛᱟᱞᱟᱝᱟ ᱟᱯᱮ ᱡᱟᱦᱟᱸ ᱱᱚᱜᱚᱭ ᱪᱟᱥ ᱟᱫᱚ ᱦᱩᱲᱩ ᱵᱮᱜᱚᱨ ᱟᱨ ᱮᱴᱟᱜ ᱥᱚᱵᱽᱡᱤ ᱠᱚ ᱡᱟᱦᱟᱱᱟᱜ ᱠᱚᱯᱮ ᱪᱟᱥ ᱜᱮᱭᱟ ᱥᱮ ᱦᱩᱲᱩ ᱥᱮ ᱟᱨ ᱥᱤᱡᱤᱱ ᱢᱟᱱᱮ ᱵᱟᱨ ᱥᱤᱡᱤᱱ ᱥᱮ ᱢᱤᱫ ᱥᱤᱡᱤᱱ ᱨᱮᱜᱮ ᱯᱮ ᱪᱟᱥᱟ ᱱᱚᱣᱟ ᱠᱚ ᱞᱟᱹᱭ ᱛᱟᱞᱟᱝ ᱢᱮ
ᱱᱚᱣᱟ ᱦᱩᱲᱩ ᱫᱚ ᱦᱟᱸᱜ ᱢᱟᱱᱮ ᱜᱚᱴᱟ ᱫᱤᱱ ᱜᱮ ᱱᱚᱣᱟ ᱢᱟ ᱪᱟᱥ ᱢᱟ ᱦᱩᱭᱩᱜ ᱜᱮ ᱱᱮᱛᱟᱨ ᱫᱤᱱ ᱡᱟᱹᱯᱩᱫ ᱫᱤᱱ ᱟᱨ ᱱᱚᱣᱟ ᱪᱷᱟᱰᱟ ᱠᱟᱛᱮᱢ ᱢᱮᱱ ᱞᱮᱠᱷᱟᱡ ᱫᱚ ᱦᱟᱸᱜ ᱱᱚᱣᱟ ᱨᱮᱭᱟᱲ ᱫᱤᱱ ᱨᱮᱭᱟᱲ ᱫᱤᱱ ᱫᱚ ᱡᱮᱞᱮᱠᱟ ᱦᱩᱭᱱᱟ ᱱᱚᱣᱟ ᱫᱟᱹᱞ ᱮᱢᱟᱱ ᱠᱚ ᱡᱮ ᱢᱟᱹᱥᱨᱤ ᱫᱟᱹᱞ ᱵᱷᱩᱴ ᱠᱩ ᱟᱨᱦᱚᱸ ᱟᱭᱢᱟ ᱞᱮᱠᱟᱱ ᱫᱟᱹᱞ ᱠᱚᱞᱮ ᱪᱟᱥᱟ ᱦᱟᱸᱜ ᱟᱨᱦᱚᱸ ᱱᱚᱣᱟ ᱛᱩᱲᱤ ᱠᱩ ᱛᱩᱲᱤ ᱠᱩ ᱢᱩᱞᱟᱹ ᱠᱩ ᱩᱱ ᱡᱚᱠᱷᱟᱡ ᱫᱚ ᱦᱟᱸᱜ ᱱᱚ ᱱᱤᱭᱟᱹ ᱡᱤᱱᱤᱥ ᱠᱩᱞᱮ ᱪᱟᱥ ᱵᱟᱲᱟᱭ ᱜᱮᱭᱟ ᱟᱨ ᱧᱮᱛᱟᱨ ᱫᱚ ᱥᱚᱵᱽᱡᱤ ᱮᱢᱟᱱ ᱦᱚᱸ ᱟᱹᱰᱤ ᱡᱟᱹ ᱡᱟᱹᱥᱛᱤ ᱠᱚ ᱪᱟᱥ ᱫᱟ ᱚᱠᱚᱭ ᱚᱠᱚᱭ ᱴᱷᱮ ᱢᱟᱱᱮ ᱱᱚᱝᱠᱟᱱ ᱱᱟᱹᱞ ᱥᱮ ᱢᱮᱱ ᱫᱟᱲᱮᱟ ᱯᱟᱢᱯ ᱢᱚᱴᱚᱨ ᱯᱟᱢᱯ ᱨᱮᱱᱟᱜ ᱵᱮᱵᱚᱥ ᱛᱟ ᱢᱮᱱᱟᱜ ᱼᱟ ᱩᱱᱠᱩ ᱫᱚ ᱡᱚᱛᱚ ᱞᱮᱠᱟᱱᱟᱜ ᱥᱟᱵᱽᱡᱤ ᱠᱩ ᱪᱟᱥᱫᱟ ᱦᱟᱸᱜ ᱡᱮᱞᱮᱠᱟ ᱵᱮᱸᱜᱟᱲ ᱦᱩᱭᱱᱟ ᱢᱟᱹᱨᱤᱪ᱾ ᱠᱩᱵᱤ ᱵᱟᱱᱟᱨ ᱠᱩᱵᱤ ᱵᱟᱦᱟ ᱠᱩᱵᱤ ᱥᱮ ᱯᱚᱴᱚᱢ ᱠᱩᱵᱤ᱾
ᱦ ᱟᱭᱢᱟ ᱞᱮᱠᱟᱱ ᱢᱟᱱᱮ ᱡᱚᱛᱚ ᱞᱮᱠᱟᱱᱟᱜ ᱥᱚᱵᱽᱡᱤ ᱠᱚ ᱪᱟᱥ ᱮᱫᱟ ᱦᱟᱸᱜ ᱟᱫᱚ ᱱᱮᱛᱟᱨ ᱫᱚᱢ ᱢᱮᱱ ᱫᱟᱲᱮᱭᱟᱜᱼᱟ ᱵᱚᱞᱮ ᱵᱤᱡᱽᱱᱮᱥ ᱞᱮᱠᱟ ᱠᱟ ᱦᱟᱸᱜ ᱠᱚ ᱦᱩᱫᱤᱥ ᱠᱟᱛᱮᱜ- ᱢᱟᱱᱮ ᱟᱹᱰᱤ ᱡᱟᱹᱥᱛᱤ ᱠᱚ ᱪᱟᱥᱟ ᱟᱨ ᱢᱟ ᱥᱩᱨ ᱥᱩᱯᱩᱨ ᱦᱟᱴ ᱵᱟᱡᱟᱨ ᱠᱚᱨᱮ ᱠᱚ ᱤᱫᱤᱭᱟ ᱦᱟᱸᱜ᱾ ᱟᱹᱠᱷᱨᱤᱧ ᱞᱟᱹᱜᱤᱫ ᱛᱚ ᱟᱯᱮ ᱥᱮᱱᱟᱜ ᱛᱚᱵᱮ ᱪᱮᱫ ᱞᱮᱠᱟᱱ?
ᱦᱳᱭ ᱟᱹᱰᱤ ᱱᱟᱯᱟᱭ ᱟᱞᱮ ᱥᱮᱫ ᱫᱚ ᱱᱚᱝᱠᱟ ᱢᱟᱱᱮ ᱟᱠᱷᱨᱤᱧ ᱥᱮ ᱵᱤᱡᱽᱱᱮᱥ ᱞᱮᱠᱟ ᱫᱚ ᱦᱟᱸᱜ ᱵᱟᱝ ᱜᱮᱠᱚ ᱪᱟᱥ ᱜᱮᱭᱟ ᱢᱟᱱᱮ ᱫᱟᱜ ᱠᱚᱦᱚᱸ ᱵᱟᱝ ᱧᱟᱢᱚᱜ ᱛᱮ ᱟᱨ ᱱᱚᱜᱼᱚ ᱱᱚᱝᱠᱟ ᱠᱚ ᱪᱟᱥᱟ ᱟᱫᱚᱢ ᱦᱚᱲ ᱢᱤᱫ ᱵᱟᱨ ᱡᱟᱦᱟᱸ ᱫᱚ ᱫᱟᱜ ᱫᱩᱞ ᱵᱟᱧᱪᱟᱣ ᱢᱟᱱᱮ ᱫᱩᱞ ᱫᱟᱜ ᱛᱮ ᱵᱟᱧᱪᱟᱣ ᱠᱚᱛᱮ ᱡᱟᱦᱟᱸ ᱛᱤᱱᱟᱹᱜ ᱫᱟᱲᱮᱭᱟᱜᱼᱟ ᱩᱱᱟᱹᱜ ᱜᱟᱱᱮ ᱪᱟᱥᱟ ᱟᱨ ᱱᱤᱡᱮ ᱡᱚᱢ ᱞᱮᱠᱟ᱾ ᱚᱱᱟ ᱠᱚᱦᱚᱸ ᱵᱮᱥᱤ ᱦᱚᱸ ᱵᱟᱝ ᱟᱨ ᱟᱨ ᱡᱚᱠᱷᱚᱱ ᱱᱚᱜᱼᱚᱭ ᱦᱩᱲᱩ ᱠᱚ ᱦᱟᱸᱜ ᱵᱚᱱ ᱤᱨ ᱨᱟᱠᱟᱵ ᱮᱫᱟ ᱩᱱ ᱡᱚᱠᱷᱚᱡ ᱦᱟᱸᱜ ᱱᱟᱥᱮᱱᱟᱜ ᱨᱮᱭᱟᱲ ᱫᱤᱱ ᱨᱮ ᱟᱫᱚᱢ ᱠᱚᱫᱚ ᱚᱱᱟ ᱛᱩᱲᱤ ᱠᱚ ᱮᱨ ᱛᱟᱦᱮᱱ ᱜᱮᱭᱟ ᱟᱨ ᱜᱩᱦᱩᱢ᱾ ᱟᱨ ᱱᱚᱛᱮ ᱫᱚ ᱦᱟᱸᱜ ᱧᱮᱞᱚᱜ ᱠᱟᱱᱟ ᱢᱤᱫ ᱵᱟᱨ ᱥᱮᱨᱢᱟ ᱠᱷᱚᱱ ᱫᱚ ᱥᱩᱨᱚᱡᱽᱢᱩᱠᱷᱤ ᱵᱟᱦᱟ ᱦᱚᱸᱠᱚ ᱪᱟᱥᱮ ᱦᱟᱸᱜ ᱚᱱᱟ ᱟᱹᱰᱤ ᱡᱟᱹᱥᱛᱤ ᱧᱮᱞᱚᱜ ᱢᱟᱱᱮ ᱡᱟᱦᱟᱸᱭ ᱠᱚᱣᱟᱜ ᱫᱚ ᱞᱟᱹᱴᱩ ᱞᱟᱹᱴᱩ ᱠᱷᱮᱛ ᱢᱮᱱᱟᱜᱼᱟ ᱴᱨᱟᱠᱴᱟᱨ ᱠᱚᱛᱮ ᱠᱚ ᱥᱤ ᱚᱪᱚᱭᱮᱫᱟ ᱟᱨ ᱟᱹᱰᱤ ᱟ ᱞᱟᱹᱴᱩ ᱞᱟᱹᱴᱩ ᱠᱷᱮᱛ ᱨᱮᱠᱚ ᱨᱚᱦᱚᱭᱮᱫᱟ ᱛᱚ ᱟᱹᱰᱤ ᱢᱚᱸᱡᱽ ᱢᱮᱱᱟᱜ- ᱟ ᱥᱩᱨᱚᱡᱽ ᱢᱩᱠᱷᱤ ᱵᱟᱦᱟ ᱠᱚᱨᱮ ᱠᱚ ᱵᱟᱲᱟ ᱦᱩᱭᱩᱜᱼᱟ ᱟᱨ ᱥᱩᱨ ᱥᱩᱯᱩᱨ ᱟᱹᱛᱩᱳ ᱨᱮᱜᱮ ᱚᱱᱟ ᱠᱚ ᱪᱟᱥ ᱠᱚ ᱦᱟᱸᱜ ᱠᱚ ᱮᱦᱚᱵ ᱠᱟᱫᱟ
ᱟᱪᱪᱷᱟ ᱟᱪᱪᱷᱟ᱾ ᱟᱫᱚ ᱚᱱᱟ ᱥᱩᱨᱩᱡᱽ ᱢᱩᱠᱷᱤ ᱵᱟᱦᱟ ᱨᱮᱱᱟᱜ ᱫᱚ ᱚᱱᱟ ᱥᱩᱱᱩᱢ ᱞᱟᱹᱜᱤᱫ ᱜᱮᱯᱮ ᱪᱟᱥᱫᱟ ᱦᱟᱸᱜ ᱟᱯᱮ ᱠᱚ ᱞᱟᱹᱜᱤᱫ ᱜᱮᱥᱮ ᱟᱹᱠᱷᱨᱤᱧ ᱞᱟᱹᱜᱤᱫ?
ᱵᱟᱝ ᱵᱟᱝ ᱚᱱᱟ ᱫᱚ ᱡᱟᱦᱟᱸ ᱥᱩᱱᱩᱢ ᱥᱮ ᱱᱤᱛᱚᱜ ᱢᱟ ᱦᱟᱸᱜ ᱟᱹᱰᱤ ᱫᱚᱢᱮ ᱫᱟᱢ ᱟᱠᱟᱱᱟ ᱛᱚ ᱟᱫᱚ ᱪᱟᱥ ᱠᱟᱛᱮᱫ ᱡᱩᱫᱤᱢ ᱫᱟᱲᱮᱭᱟᱜ ᱠᱷᱟᱡ ᱫᱚ ᱥᱩᱱᱩᱢ ᱛᱟᱦᱞᱮ ᱠᱷᱟᱡ ᱫᱚ ᱠᱚᱢ ᱛᱮᱜᱮ ᱦᱩᱭᱩᱜᱼᱟ ᱾ ᱟᱫᱚ ᱚᱱᱟ ᱦᱚᱛᱮᱡ ᱛᱮᱜᱮ ᱢᱟᱱᱮ ᱱᱤᱡᱮ ᱡᱚᱢ ᱞᱟᱹᱜᱤᱫ ᱜᱮ᱾ ᱠᱚ ᱪᱟᱥ ᱮᱫᱟ ᱡᱟᱛᱮ ᱚᱱᱟ ᱠᱷᱚᱡ ᱥᱩᱱᱩᱢ ᱦᱳᱭᱳᱜ ᱠᱟᱱᱟ ᱟᱨ ᱚᱱᱟ ᱥᱩᱱᱩᱢ ᱠᱚ ᱵᱮᱵᱚᱦᱟᱨ ᱮᱫᱟ ᱡᱚᱢ ᱫᱟᱠᱩ ᱛᱚ ᱟᱠᱚᱣᱟᱜ ᱠᱷᱚᱨᱪᱟ ᱟᱹᱰᱤ ᱠᱚᱢᱚᱜ ᱠᱟᱱᱟ ᱪᱟᱥ ᱠᱟᱛᱮ ᱜᱮ ᱡᱟᱦᱟᱢ ᱡᱚᱢᱟ ᱚᱱᱟ ᱨᱮᱫᱚ ᱦᱟᱸᱜ ᱟᱢᱟᱜ ᱠᱷᱚᱨᱪᱟ ᱫᱚ ᱩᱱᱟᱹᱜ ᱫᱚ ᱵᱟᱝ ᱛᱟᱦᱮᱱ ᱜᱮᱭᱟ ᱟᱨ ᱟᱹᱰᱤ ᱱᱟᱯᱟᱭ ᱛᱮ ᱦᱩᱭᱳᱜᱼᱟ ᱚᱱᱟ ᱦᱚᱛᱮᱡ ᱛᱮ ᱦᱟᱸᱜ ᱟᱨ ᱥᱩᱨᱩᱡᱽ ᱢᱩᱠᱷᱤ ᱵᱟᱦᱟ ᱫᱚ ᱦᱟᱸᱜ ᱟᱹᱰᱤ ᱡᱟᱹᱥᱛᱤ ᱜᱮ ᱦᱟᱸᱜ ᱠᱚ ᱨᱚᱦᱚᱭ ᱠᱚ ᱫᱷᱩᱨᱟᱹᱣ ᱠᱟᱱ ᱜᱮᱭᱟ ᱦᱟᱸᱜ᱾
ᱟᱪᱪᱷᱟ ᱟᱪᱪᱷᱟ ᱟᱞᱮ ᱥᱮᱫ ᱢᱟ ᱦᱟᱸᱜ ᱡᱟᱹᱥᱛᱤ ᱱᱚᱣᱟ ᱥᱩᱱᱩᱢ ᱞᱮᱠᱟᱛᱮᱢ ᱢᱮᱱ ᱞᱮᱠᱷᱟᱱ ᱢᱟᱦᱟᱜ ᱴᱤᱥᱤ ᱚᱱᱟ ᱠᱚ ᱪᱟᱥᱟ ᱟᱨ ᱡᱟᱹᱥᱛᱤ ᱫᱚ ᱱᱟᱦᱟᱸᱜ ᱚᱱᱟ ᱛᱩᱲᱤ ᱜᱤᱠᱩ ᱪᱟᱥᱟ ᱟᱫᱚ ᱛᱩᱲᱤ ᱫᱚ ᱟᱯᱮᱥᱮᱫ ᱫᱚ ᱪᱮᱫ ᱞᱮᱠᱟ ᱠᱚᱢ ᱠᱚ ᱪᱟᱥᱟ ᱥᱮ ᱛᱩᱲᱤ ᱨᱮ ᱡᱟᱸᱦᱟᱱᱟᱜ ᱚᱱᱠᱟ ᱯᱷᱟᱭᱫᱟ ᱵᱟᱠᱩ ᱧᱮᱞ ᱫᱟ ᱥᱮ ᱪᱮᱫ ᱞᱮᱠᱟ?
ᱵᱟᱝ ᱱᱚᱛᱮ ᱫᱚ ᱛᱩᱲᱤ ᱦᱚᱸᱠᱚ ᱪᱟᱥ ᱜᱮᱭᱟ᱾ ᱛᱩᱲᱤ ᱠᱷᱚᱱ ᱦᱚᱸ ᱥᱩᱱᱩᱢ ᱵᱟᱲᱟ ᱦᱩᱭᱩᱜ ᱜᱮᱭᱟ ᱱᱚᱛᱮ ᱨᱮ ᱦᱟᱸᱜ ᱵᱟᱨᱚ ᱛᱮᱨᱚ ᱠᱤᱞᱳᱢᱤᱴᱟᱨ ᱛᱟᱺᱤᱧ ᱨᱮ ᱢᱤᱫᱴᱮᱡ ᱢᱮᱥᱤᱱ ᱢᱮᱱᱟᱜ ᱟᱠᱟᱫᱟ ᱚᱸᱰᱮ ᱠᱷᱚᱱ ᱫᱚ ᱥᱟᱱᱟᱢ ᱞᱮᱠᱟᱱᱟᱜ ᱥᱩᱱᱩᱢ ᱠᱚᱠᱚ ᱵᱮᱱᱟᱣ ᱜᱮᱭᱟ ᱟᱫᱚ ᱟᱞᱮ ᱱᱚᱛᱮ ᱨᱮᱫᱚ ᱛᱩᱲᱤ ᱦᱚᱸᱠᱚ ᱪᱟᱥ ᱜᱮᱭᱟ ᱟᱨ ᱚᱱᱟ ᱥᱩᱨᱩᱡᱽᱢᱩᱠᱷᱤ ᱵᱟᱦᱟ ᱦᱚᱸ ᱪᱟᱥ ᱠᱚ ᱫᱷᱩᱨᱟᱹᱣ ᱟᱠᱟᱱᱟ᱾ ᱟᱨ ᱜᱩᱦᱩᱢ ᱠᱚᱦᱚᱸ ᱢᱮᱱᱫᱚ ᱡᱚᱛᱚ ᱜᱮ ᱦᱟᱸᱜ ᱚᱱᱟ ᱥᱩᱱᱩᱢ ᱞᱮᱠᱟᱱᱟᱜ ᱡᱤᱱᱤᱥ ᱠᱚᱫᱚ ᱦᱟᱸᱜ ᱠᱚ ᱮᱨᱟ ᱥᱮ ᱜᱟᱹᱰᱭᱟᱹ ᱥᱩᱨ ᱨᱮ ᱠᱷᱮᱛ ᱠᱚ ᱢᱮᱱᱟᱜ ᱛᱟᱭᱟ ᱩᱱᱤᱜᱮ ᱦᱟᱸᱜ ᱚᱱᱟ ᱛᱩᱲᱤ ᱠᱚᱫᱚᱭ ᱮᱨᱜᱼᱟ᱾ ᱟᱨ ᱚᱱᱟ ᱥᱚᱨᱩᱡᱽᱢᱩᱠᱷᱤ ᱵᱟᱦᱟ ᱠᱚᱫᱚ᱾ ᱢᱟᱱᱮ ᱮᱴᱟᱜ ᱢᱟᱱᱮ ᱥᱳᱨᱥ ᱫᱚ ᱵᱟᱹᱱᱩᱜ ᱟᱥᱮ ᱫᱟᱜ ᱨᱮᱭᱟᱜ ᱫᱚ ᱢᱟᱱᱮ ᱟᱨ ᱯᱩᱠᱷᱨᱤ ᱥᱩᱨ ᱨᱮᱜᱮ ᱡᱟᱦᱟᱸᱭᱟᱜ ᱠᱷᱮᱛ ᱠᱚ ᱢᱮᱱᱟᱜ ᱛᱟᱭᱟ ᱩᱱᱤᱜᱮ ᱦᱟᱸᱜ ᱚᱱᱟ ᱛᱩᱲᱤ ᱠᱚᱫᱚᱭ ᱮᱨ ᱠᱟᱜ ᱠᱟᱱᱟ ᱮᱸᱰᱮᱠᱷᱟᱱ ᱫᱚ ᱚᱱᱟ ᱥᱤᱸᱭᱟᱹᱛ ᱠᱚ ᱩᱱᱤᱭᱟᱜ ᱫᱚ ᱡᱩᱛᱩᱜ ᱛᱟᱭᱟ ᱥᱮ ᱟᱨ ᱵᱟᱝ ᱮᱱᱠᱷᱟᱱ ᱫᱚ ᱫᱟᱜ ᱫᱚ ᱚᱠᱟᱨᱮ ᱧᱟᱢᱟᱭ ᱛᱚ ᱚᱱᱟ ᱦᱚᱛᱮᱫᱛᱮ ᱚᱱᱮ ᱚᱱᱠᱟ ᱠᱚ ᱱᱤᱛᱚᱜ ᱫᱚ ᱦᱟᱸᱜ ᱠᱚ ᱨᱚᱦᱚᱭ ᱵᱟᱲᱟᱭᱟ᱾
ᱟᱫᱚ ᱟᱞᱮ ᱥᱮᱱᱟᱜ ᱱᱛᱤᱱᱟᱹᱜ ᱱᱚᱣᱟ ᱜᱟᱹᱰᱭᱟᱹ ᱠᱚ ᱥᱮ ᱜᱟᱰᱟ ᱠᱚ ᱛᱟᱸᱦᱮᱱᱟ ᱠᱟᱹᱴᱤᱡ-ᱠᱟᱹᱴᱤᱡ ᱟᱫᱚ ᱚᱱᱟ ᱠᱚᱢᱟ ᱱᱮᱛᱟᱨ ᱫᱤᱱ ᱢᱟ ᱯᱩᱨᱟᱹ ᱮᱠᱫᱚᱢ ᱨᱚᱦᱚᱲ ᱪᱟᱵᱟᱜ-ᱟ ᱥᱮ ᱦᱤᱸᱡᱤᱫ ᱪᱟᱵᱟᱜ ᱮᱢ ᱢᱮᱱ ᱫᱟᱲᱮᱭᱟᱜᱼᱟ ᱛᱚ ᱟᱯᱮᱥᱮᱫ ᱪᱮᱫ ᱞᱮᱠᱟ ᱚᱱᱟ ᱠᱚ ᱱᱮᱛᱟᱨᱦᱚᱸᱫᱟᱜ ᱛᱟᱦᱮᱱ ᱜᱮᱭᱟ ᱚᱱᱟ ᱛᱮᱜᱮ ᱯᱮ ᱪᱟᱥ ᱵᱟᱟᱥᱟ ᱥᱮ
ᱦᱳᱭ ᱟᱞᱮᱥᱮᱫ ᱦᱚᱸ ᱱᱤᱛᱚᱜ ᱚᱠᱛᱚ ᱨᱮᱫᱚ ᱦᱟᱸᱜ ᱱᱚᱜᱼᱚᱭ ᱥᱤᱛᱩᱝ ᱦᱟᱸᱜ ᱛᱟᱵ ᱟᱠᱟᱱᱟ ᱛᱚ ᱟᱫᱚ ᱡᱚᱛᱚ ᱜᱟᱹᱰᱭᱟᱹ ᱠᱚ ᱠᱚ ᱨᱮᱱᱟᱜ ᱜᱮ ᱫᱟᱜ ᱫᱚ ᱮᱠᱫᱚᱢ ᱟᱺᱡᱮᱫ ᱪᱟᱵᱟᱟᱣ ᱠᱟᱱᱟ ᱟᱨ ᱫᱟᱜ ᱦᱚᱸ ᱱᱚᱛᱮ ᱫᱚ ᱦᱟᱸᱜ ᱢᱟᱨᱟᱝ ᱫᱟᱜ ᱫᱚ ᱦᱟᱸᱜ ᱞᱟᱹᱴᱩ ᱫᱟᱜ ᱫᱚ ᱟᱹᱣᱨᱤ ᱦᱤᱡᱩᱜᱼᱟ᱾ ᱛᱚ ᱚᱱᱟ ᱛᱮ ᱦᱚᱛᱮᱡ ᱛᱮ ᱟᱨ ᱜᱷᱩᱨᱤᱭᱟᱹᱛᱮ ᱦᱟᱸᱜ ᱯᱮᱨᱮᱡ ᱨᱩᱣᱟᱹᱲ ᱦᱚᱸ ᱵᱟᱝ ᱯᱮᱨᱮᱡ ᱟᱠᱟᱱᱟ ᱢᱟᱱᱮ ᱱᱤᱛᱳᱜ ᱫᱚ ᱦᱟᱸᱡᱮᱫ ᱜᱮ ᱛᱟᱞᱮᱭᱟ᱾ ᱛᱚ ᱢᱤᱫ ᱵᱟᱨᱭᱟ ᱦᱟᱸᱜ ᱠᱚ ᱞᱟᱹᱴᱩ- ᱞᱟᱹᱴᱩ ᱠᱚ ᱵᱮᱱᱟᱣ ᱟᱠᱟᱫᱟ ᱜᱟᱹᱰᱭᱟᱹ ᱠᱚ ᱚᱱᱟ ᱨᱮᱫᱚ ᱦᱟᱸᱜ ᱜᱟᱹᱰᱭᱟᱹ ᱢᱟᱱᱮ ᱟ ᱯᱟᱭᱨᱟᱜ ᱞᱮᱠᱟ ᱫᱟᱜ ᱠᱚᱫᱚ ᱢᱮᱱᱟᱜ ᱜᱮᱭᱟ ᱛᱚ ᱚᱱᱟ ᱨᱮᱜᱮ ᱦᱟᱸᱜ ᱯᱟᱭᱨᱟ ᱠᱚᱫᱚ ᱦᱩᱭᱩᱜ ᱜᱮᱭᱟ᱾ ᱟᱨ ᱵᱟᱹᱠᱤ ᱮᱴᱟᱜ ᱜᱟᱹᱰᱟᱹ ᱠᱚᱨ ᱫᱚ ᱢᱟᱱᱮᱼᱼ ᱟ ᱵᱟᱝ ᱯᱮᱨᱮᱡ ᱟᱠᱟᱱᱟ ᱱᱤᱛᱦᱚᱸ ᱢᱟᱱᱮ ᱮᱠᱷᱚᱱᱳ-ᱟ ᱨᱚᱦᱚᱲᱜᱮ ᱢᱮᱱᱟᱜ ᱟᱠᱟᱫᱟ ᱨᱤᱰᱳ ᱠᱚ
ᱟᱪᱪᱷᱟ ᱟᱪᱪᱷᱟ ᱟᱨ ᱱᱚᱝᱠᱟᱱ ᱡᱟᱦᱟᱱᱟᱜ ᱟᱞᱮ ᱥᱮᱫ ᱡᱮᱞᱮᱠᱟ ᱢᱤᱫ ᱵᱟᱨ ᱦᱚᱲ ᱠᱚᱣᱟᱜ ᱱᱚᱝᱠᱟ ᱢᱚᱴᱚᱨ ᱯᱟᱢᱯ ᱨᱮᱱᱟᱜ ᱵᱮᱵᱚᱥᱛᱷᱟ ᱠᱚ ᱢᱮᱱᱟᱜᱼᱟ ᱟᱨ ᱥᱚᱨᱠᱟᱨᱼᱼ ᱯᱟᱦᱟᱴᱟ ᱥᱮᱫ ᱠᱷᱚᱱ ᱦᱚᱸ ᱢᱤᱫ ᱵᱟᱨ ᱱᱚᱝᱠᱟ ᱢᱚᱴᱚᱨ ᱠᱚ ᱮᱢ ᱟᱠᱟᱫ ᱞᱮᱭᱟ ᱦᱟᱸᱜ᱾ ᱛᱚ ᱟᱯᱮᱮᱥᱮᱫ ᱪᱮᱫ ᱞᱮᱠᱟ ᱱᱚᱝᱠᱟᱱ ᱵᱮᱵᱚᱥᱛᱷᱟ ᱵᱟᱹᱱᱩᱜᱼᱟ?
ᱵᱟᱝ ᱵᱟᱝ ᱟᱞᱮ ᱫᱚ ᱱᱚᱛᱮ ᱠᱷᱚᱱ ᱫᱚ ᱥᱚᱨᱠᱟᱨ ᱯᱟᱦᱴᱟᱼᱼ ᱠᱷᱚᱱ ᱚᱱᱠᱟ ᱢᱚᱴᱚᱨ ᱥᱮ ᱫᱟᱜ ᱨᱮᱱᱟᱜ ᱵᱮᱵᱚᱥᱛᱷᱟ ᱫᱚ ᱪᱟᱥ ᱞᱟᱹᱜᱤᱫ ᱫᱚ ᱵᱟᱝ ᱠᱚᱮ ᱮᱢ ᱟᱠᱟᱟᱜ ᱞᱮᱭᱟ ᱛᱚᱵᱮ ᱦᱮᱸ ᱟᱹᱛᱩ ᱨᱮ ᱢᱤᱫᱴᱮᱱ ᱠᱟᱛᱮᱫ ᱚᱱᱠᱟ ᱥᱳᱞᱟᱨ ᱠᱚ ᱞᱟᱜᱟᱣ ᱟᱠᱟᱫ ᱞᱮᱭᱟ ᱟᱨ ᱴᱟᱝᱠᱤ ᱠᱚ ᱵᱟᱹᱭᱥᱟᱹᱣ ᱟᱠᱟᱫ ᱞᱮᱭᱟ ᱡᱟᱦᱟᱸ ᱨᱮᱫᱚ ᱧᱩᱭ ᱫᱟᱜ ᱥᱮ ᱯᱟᱭᱨᱟ ᱞᱟᱹᱜᱤᱫ ᱱᱚᱜᱼᱚ ᱱᱚᱣᱟ ᱠᱚᱠᱚ ᱵᱮᱵᱚᱦᱟᱨ ᱮᱫᱟ ᱜᱴ ᱵᱟᱹᱴᱤ ᱯᱷᱟᱹᱨᱤ ᱜᱟᱥᱟᱣ ᱚᱲᱟᱜ ᱨᱮ ᱫᱟᱜ ᱟᱹᱜᱩ ᱛᱚ ᱱᱚᱜᱼᱚ ᱱᱚᱣᱟ ᱞᱟᱹᱜᱤᱫ ᱢᱤᱫᱴᱮᱱ ᱥᱳᱞᱟᱨ ᱠᱚ ᱮᱢ ᱟᱠᱟᱫ ᱞᱮᱭᱟ ᱟᱨ ᱱᱚᱝᱠᱟ ᱪᱟᱥᱼᱼᱼ ᱪᱟᱥ ᱞᱟᱹᱜᱤᱫ ᱫᱚ ᱵᱟᱝ ᱜᱮ ᱟᱯᱮᱫ ᱫᱚ ᱚᱱᱠᱟ ᱟᱹᱛᱩ ᱠᱚᱨᱮ ᱠᱚ ᱵᱟᱹᱭᱥᱟᱹᱣ ᱠᱜ ᱯᱮᱭᱟ ᱥᱮ ᱪᱟᱥ ᱞᱟᱹᱜᱤᱫ ᱚᱱᱟ ᱫᱚ
ᱦᱮᱸ ᱢᱟᱱᱮ ᱱᱚᱝᱠᱟ ᱚᱱᱮᱢ ᱞᱟᱹᱭ ᱠᱮᱫ ᱞᱮᱠᱟ ᱚᱱᱟ ᱴᱮᱝᱠᱤ ᱠᱚ ᱵᱟᱹᱭᱥᱟᱹᱣ ᱟᱠᱟᱫ ᱞᱮ ᱚᱱᱠᱟ ᱢᱟ ᱦᱟᱜ ᱵᱟᱹᱭᱥᱟᱹᱣ ᱟᱠᱟᱫ ᱞᱮ ᱟᱫᱚ ᱢᱤᱫ ᱵᱟᱨ ᱟᱹᱛᱩ ᱨᱮᱧ ᱧᱮᱞ ᱵᱟᱲᱟ ᱟᱠᱟᱫᱟ ᱱᱚᱣᱟ ᱥᱳᱞᱟᱨ ᱵᱟᱞᱟ ᱱᱚᱣᱟ ᱢᱟᱱᱮ ᱠᱷᱮᱛ ᱥᱮᱫ ᱨᱮᱦᱚᱸ ᱠᱚ ᱵᱟᱹᱭᱥᱟᱹᱣ ᱵᱟᱲᱟᱣ ᱠᱟᱫ ᱠᱚᱣᱟ ᱟᱫᱚ ᱚᱱᱟ ᱫᱚ ᱥᱳᱞᱟᱨ ᱵᱟᱞᱟ ᱠᱟᱱᱟ ᱦᱜ ᱥᱳᱞᱟᱨ ᱛᱮᱜᱮ ᱫᱟᱜ ᱨᱟᱠᱟᱵᱚᱜᱼᱟ ᱟᱫᱚ ᱱᱟᱯᱟᱭ ᱜᱮᱭᱟ ᱟᱞᱮᱮᱥ ᱟᱞᱮ ᱟ ᱟᱹᱛᱩ ᱨᱮᱫᱚᱦᱟᱜ ᱵᱟᱠᱚ ᱵᱟᱹᱭᱥᱟᱹᱣ ᱟᱠᱟᱫ ᱞᱮᱭᱟ ᱢᱮᱱ ᱫᱟᱲᱮᱭᱢ ᱟᱞᱮ ᱥᱩᱨ ᱥᱩᱯᱩᱨ ᱟ ᱟᱹᱛᱩ ᱥᱮᱫ ᱨᱮᱦᱟᱸᱜ ᱠᱚ ᱵᱟᱹᱭᱥᱟᱹᱣ ᱟᱠᱟᱫ ᱠᱚᱣᱟ ᱱᱚᱝᱠᱟᱱ ᱵᱮᱵᱚᱥᱛᱷᱟ ᱛᱚ ᱟᱞᱮ ᱥᱮᱱ ᱱᱚᱝᱠᱟ ᱠᱚ ᱢᱮᱱ ᱵᱟᱲᱟᱭᱮᱫ ᱛᱟᱦᱮᱱᱟ ᱠᱚ ᱵᱟᱹᱭᱥᱟᱹᱣᱟ ᱱᱚᱝᱠᱟᱱ ᱥᱳᱞᱟᱨ ᱥᱤᱥᱴᱮᱢ ᱠᱚ ᱥᱮ ᱡᱟᱦᱟᱱᱟᱜ ᱜᱮᱤ ᱱᱚᱣᱟ ᱦᱩᱲᱩ ᱠᱚ ᱪᱟᱥᱚᱜ ᱞᱟᱹᱜᱤᱫᱯᱟᱢ ᱠᱚ
ᱦᱮᱸ ᱚᱱᱟ ᱵᱟᱹᱥᱟᱣ ᱞᱮᱠᱷᱟᱱ ᱫᱚ ᱟᱹᱰᱤ ᱱᱟᱯᱟᱭᱚᱜ ᱜᱮᱭᱟ ᱪᱮᱫᱟᱜ ᱥᱮ ᱟᱵᱚᱣᱟᱜ ᱚ ᱪᱟᱥᱵᱟᱥ ᱚᱱᱮ ᱫᱟᱜ ᱛᱮ ᱚᱥᱩᱵᱤᱫᱷᱟ ᱵᱟᱝ ᱦᱩᱭᱩᱜᱼᱟ ᱥᱮ ᱫᱟᱜ ᱨᱮᱱᱟᱜ ᱠᱳᱚᱱᱚ ᱮᱴᱠᱮᱴᱚᱬᱮ ᱵᱟᱝ ᱦᱚᱸ ᱧᱮᱞᱚᱜᱼᱟ ᱛᱚ ᱚᱱᱟ ᱞᱟᱹᱜᱤᱫ ᱛᱮ ᱚᱱᱟ ᱠᱚ ᱵᱟᱹᱭᱥᱟᱹᱣ ᱞᱮᱠᱷᱟᱱ ᱢᱟ ᱟᱹᱰᱤ ᱥᱩᱵᱤᱫᱷᱟ ᱜᱮ ᱢᱮᱱᱠᱷᱟᱱ ᱟᱞ ᱥᱮᱫ ᱫᱚ ᱦᱟᱸᱜ ᱚᱱᱠᱟᱱᱟᱜ ᱥᱠᱤᱢ ᱠᱚᱦᱚᱸ ᱵᱟᱝ ᱦᱮᱡ ᱵᱟᱲᱟᱣ ᱟᱠᱟᱱᱟ ᱟᱨ ᱥᱚᱨᱠᱟᱨ ᱯᱟᱦᱟᱴᱟ ᱠᱷᱚᱱ ᱱᱚᱝᱠᱟᱱᱟᱜ ᱯᱚᱫᱚᱠᱷᱮᱯ ᱦᱚᱸ ᱟᱹᱣᱨᱤ ᱦᱟᱛᱟᱣᱟ ᱦᱟᱸᱜ ᱟᱫᱚ ᱞᱮᱮᱷᱟ ᱡᱟᱠ ᱡᱩᱫᱤ ᱚᱱᱠᱟᱱ ᱛᱟᱭᱚᱢ ᱫᱟᱨᱟᱢ ᱡᱩᱫᱤ ᱚᱱᱠᱟᱱᱟᱜ ᱵᱮᱵᱚᱥᱛᱟᱭ ᱠᱷᱟᱱ ᱢᱟ ᱟᱨᱦᱚᱸ ᱱᱟᱯᱟᱭᱚᱜ ᱜᱮ ᱟᱵᱚᱣᱟᱜ ᱪᱟᱥᱵᱟᱥ ᱠᱚ ᱵᱷᱟᱹᱜᱤ ᱦᱩᱭᱩᱜᱼᱟ ᱡᱟᱥ ᱛᱮ ᱟᱨᱦᱚᱸ ᱱᱟᱯᱟᱭ ᱛᱮ ᱦᱩᱭᱩᱜᱼᱟ᱾
ᱦᱩᱸ- ᱦᱩᱸ ᱚᱱᱮ ᱚᱱᱟ ᱠᱟᱱ ᱜᱮᱭᱟ ᱦᱟᱸᱜ ᱮᱱᱛᱮᱫ ᱟᱵᱚ ᱫᱚ ᱪᱟᱹᱥᱤ ᱦᱚᱲ ᱠᱟᱱᱟ ᱵᱚᱱ ᱟᱨ ᱪᱟᱹᱥᱤ ᱞᱟᱹᱜᱤᱫ ᱫᱚ ᱫᱟᱜ ᱜᱮ ᱮᱠᱟᱞ ᱟᱹᱰᱤ ᱞᱟᱹᱠᱛᱤᱭᱟᱱ ᱡᱤᱱᱤᱥ ᱠᱟᱱᱟ ᱟᱨ ᱫᱟᱜ ᱜᱮ ᱵᱟᱝ ᱛᱟᱦᱮᱱ ᱠᱷᱟᱡ ᱫᱚ ᱪᱮᱫ ᱮᱢ ᱪᱤᱠᱟᱹᱭᱟ ᱪᱮᱫ ᱦᱚᱸ ᱵᱟᱢ ᱪᱮᱠᱟᱹ ᱫᱟᱲᱮᱭᱟᱜᱼᱟ ᱫᱟᱜ ᱵᱮᱜᱚᱨ ᱫᱚ ᱫᱟᱜ ᱨᱮᱱᱟᱜ ᱱᱟᱯᱟᱭ ᱥᱩᱵᱤᱫᱷᱟ ᱦᱩᱭ ᱞᱮᱱᱠᱷᱟᱱ ᱫᱚ ᱱᱟᱯᱟᱭ ᱱᱚᱝᱠᱟ ᱪᱟᱥᱵᱟᱥ ᱠᱚ ᱦᱩᱭᱩᱜᱼᱟ ᱦᱟᱸᱜ ᱟᱨ ᱛᱚᱵᱮ ᱱᱚᱣᱟ ᱠᱷᱟᱫ ᱠᱚ ᱮᱢᱟᱱ ᱫᱚ ᱦᱟᱸᱜ ᱱᱚᱣᱟ ᱠᱷᱮᱛ ᱠᱚᱨᱮ ᱫᱚ ᱡᱟᱦᱟᱸᱱᱟᱜ ᱢᱚᱛᱞᱚᱵᱽ ᱠᱤᱨᱤᱧ ᱠᱮᱢᱤᱠᱮᱞ ᱠᱷᱟᱫᱽ ᱠᱚᱯᱮ ᱞᱟᱜᱟᱣ ᱵᱟᱲᱟᱭᱮᱫᱟ ᱥᱮ ᱱᱮᱛᱟᱨ ᱦᱚᱸ ᱱᱚᱣᱟ ᱜᱩᱨᱤᱡ ᱠᱚᱯᱮ ᱞᱟᱜᱟᱣᱫᱟ ᱦᱟᱸᱜ ᱾
ᱟᱞᱮ ᱫᱚ ᱦᱟᱸᱜ ᱾ ᱱᱚᱜᱼᱚᱭ ᱦᱟᱸᱜ ᱱᱤᱛᱚᱜ ᱫᱚ ᱦᱟᱸᱜ ᱢᱟᱱᱮ ᱡᱚᱛᱚ ᱠᱷᱮᱛᱨᱮᱜᱮ ᱦᱟᱸᱜ ᱜᱩᱨᱤᱡ ᱡᱟᱦᱟᱸᱭᱟᱜ ᱠᱚᱣᱟᱜ ᱢᱮᱱᱟᱜᱼᱟ ᱰᱟᱝᱨᱤ ᱠᱚ ᱰᱮᱨ ᱠᱚ ᱢᱮᱱᱟᱜ ᱠᱚ ᱛᱟᱠᱚ ᱩᱱᱠᱩ ᱫᱚ ᱦᱟᱸᱜ ᱠᱚ ᱜᱩᱨᱤᱡ ᱠᱚ ᱤᱫᱤ ᱦᱚᱴᱚ ᱟᱠᱟᱫᱟ ᱟᱨ ᱤᱱᱟᱹ ᱛᱟᱭᱚᱢ ᱦᱚᱸ ᱦᱟᱸᱜ ᱟᱫᱚᱢ ᱠᱚᱫᱚ ᱦᱟᱸᱜ ᱢᱟᱱᱮ ᱪᱮᱫ ᱞᱮᱠᱟ ᱪᱮᱫ ᱥᱮ ᱜᱮᱞᱮ ᱞᱟᱹᱜᱤᱫ ᱠᱟᱱ ᱛᱟᱭᱟ ᱩᱱ ᱚᱠᱛᱚ ᱨᱮᱫᱚ ᱦᱟᱸᱜ ᱟᱞᱮ ᱫᱚ ᱱᱚᱛᱮ ᱨᱟᱥᱟᱭᱚᱱᱤᱠ ᱥᱟᱨ ᱠᱚᱦᱚᱸᱞᱮ ᱞᱟᱜᱟᱣᱮᱫ ᱜᱮᱭᱟ ᱡᱟᱛᱮ ᱦᱩᱲᱩ ᱠᱚ ᱱᱟᱯᱟᱭᱛᱮ ᱦᱩᱭᱩᱜ ᱢᱟᱱᱮ ᱢᱮᱱᱞᱮᱠᱷᱟᱱ ᱫᱚ ᱵᱟᱨᱭᱟ ᱜᱮᱞᱮ ᱤᱭᱩᱡᱽ ᱮᱫᱟ ᱱᱚᱛᱮ ᱱᱚᱛᱮᱱᱟᱜ ᱤᱭᱟᱹ ᱢᱟᱱᱮ ᱨᱟᱥᱟᱭᱱᱤᱠ ᱥᱟᱨ ᱦᱚᱸ ᱟᱨ ᱚᱱᱠᱟ ᱜᱩᱨᱤᱡ ᱠᱚᱦᱚᱸ ᱢᱟᱱᱮ ᱥᱟᱱᱟᱢ ᱜᱮᱞᱮ ᱵᱮᱵᱚᱦᱟᱨᱮᱫ ᱜᱮᱭᱟ ᱟᱯᱮ ᱥᱮᱫ ᱜᱮ ᱪᱮᱫ ᱞᱮᱠᱟ
ᱦᱮᱸ ᱱᱮᱛᱟᱨ ᱫᱚ ᱦᱟᱸᱧ ᱧᱮᱞ ᱫᱟᱲᱮ ᱞᱮᱠᱷᱟᱡ ᱢᱟᱱᱮ ᱟᱹᱰᱤ ᱠᱚᱢ ᱱᱚᱝᱠᱟ ᱜᱩᱨᱤᱡ ᱮᱢᱟᱱ ᱠᱚ ᱵᱮᱣᱚᱦᱟᱨ ᱮᱫᱟ ᱡᱟᱹᱥᱛᱤ ᱱᱚᱣᱟ ᱠᱷᱟᱛ ᱮᱢᱟᱱ ᱜᱮᱠᱚ ᱵᱮᱵᱚᱦᱟᱨ ᱮᱫᱟ ᱦᱟᱸᱜ ᱟᱫᱚ ᱱᱚᱜᱼᱚ ᱱᱤᱭᱟᱹ ᱠᱷᱟᱹᱛᱤᱨ ᱛᱮᱜᱮ ᱯᱩᱨᱟᱹ ᱚᱛ ᱦᱟᱥᱟ ᱠᱚ ᱵᱟᱹᱲᱤᱡ ᱤᱫᱤᱜ ᱠᱟᱱᱟ ᱮᱱᱛᱮᱫ ᱱᱮᱛᱟᱨ ᱵᱮᱜᱚᱨ ᱠᱷᱟᱫᱽ ᱛᱮ ᱱᱚᱣᱟ ᱪᱟᱥᱵᱟᱥ ᱜᱮ ᱵᱟᱝ ᱦᱩᱭᱩᱜ ᱱᱚᱭᱟ ᱠᱷᱟᱫᱽ ᱫᱚ ᱮᱠᱫᱚᱢ ᱞᱟᱜᱟᱣᱟᱢ ᱜᱮᱭᱟ ᱦᱟᱸᱜ ᱟᱨ ᱞᱟᱦᱟ ᱛᱮᱫᱚ ᱮᱠᱟᱞ ᱜᱩᱨᱤᱡ ᱢᱚᱛᱮ ᱛᱮᱜᱮ ᱠᱚ ᱪᱟᱥᱵᱟᱥᱮᱫ ᱛᱟᱦᱮᱱ ᱛᱮ ᱵᱤᱱᱟᱹ ᱠᱷᱟᱫᱽ ᱵᱤᱱᱟᱹ ᱥᱟᱨ ᱚᱱᱠᱟᱛᱮ ᱢᱟᱱᱮ ᱦᱩᱭᱩᱜ ᱠᱟᱱ ᱛᱟᱠᱚ ᱛᱟᱦᱮᱱᱟ ᱟᱫᱚ ᱱᱚᱜᱼᱚ ᱱᱤᱭᱟᱹ ᱠᱷᱟᱫᱽ ᱮᱢᱟᱱ ᱛᱮᱦᱚᱸ ᱧᱮᱞ ᱧᱮᱞᱚᱜᱚᱜ ᱠᱟᱱᱟ ᱡᱮ ᱱᱮᱛᱟᱨ ᱱᱚᱣᱟ ᱠᱟᱴᱠᱚᱢ ᱠᱚ ᱥᱮ ᱦᱟᱹᱠᱩ ᱠᱚᱦᱟᱸᱜ ᱱᱚᱣᱟ ᱵᱟᱹᱫᱽ ᱵᱟᱹᱭᱦᱟᱹᱲ ᱨᱮ ᱵᱟᱠᱚ ᱧᱟᱢᱚᱜ ᱠᱟᱱᱟ ᱮᱱᱛᱮ ᱞᱟᱦᱟ ᱛᱮᱫᱚᱧ ᱫᱤᱥᱟᱹᱭᱟ ᱵᱚᱞᱮ
ᱚᱠᱟ ᱥᱩᱨ ᱥᱩᱯᱩᱨ ᱚᱱᱟ ᱠᱷᱮᱛ ᱠᱚᱨᱮ ᱦᱚᱸ ᱧᱟᱢ ᱫᱟᱲᱮᱭᱟᱠᱚᱣᱟᱢ ᱠᱟᱴᱠᱚᱢ ᱠᱚᱠᱚ ᱧᱟᱢᱚᱜᱼᱟ ᱪᱚᱲᱜᱚᱡ ᱠᱚ ᱦᱟᱹᱠᱩ ᱠᱚ ᱱᱚᱝᱠᱟᱱ ᱵᱚᱞᱮ ᱾ ᱟᱨ ᱧᱮᱛᱟᱨ ᱨᱮᱱᱟᱜ ᱫᱚ ᱦᱟᱸᱜ, ᱪᱤᱞᱤ ᱦᱚᱸ ᱵᱟᱢ ᱧᱮᱞ ᱫᱟᱲᱮᱭᱟᱜᱼᱟ ᱟᱨ ᱚᱱᱟ ᱨᱚᱦᱚᱲ ᱜᱟᱰᱟ ᱚᱱᱮ ᱚᱱᱟ ᱠᱚᱨᱮ ᱦᱚᱸ ᱢᱟᱱᱮ ᱟᱹᱰᱤ ᱠᱚᱢ ᱠᱚ ᱧᱮᱞᱚᱜᱚᱜ ᱠᱟᱱᱟ ᱟᱫᱚ ᱱᱚᱣᱟ ᱨᱮᱱᱟᱜ ᱠᱟᱨᱚᱱ ᱫᱚ ᱦᱟᱸᱜ ᱢᱮᱱ ᱫᱟᱲᱮᱭᱟᱜᱼᱟ ᱱᱚᱣᱟ ᱠᱷᱟᱛ ᱮᱢᱟᱱ ᱠᱚᱜᱮ ᱦᱟᱸᱜ ᱥᱮ ᱟᱢ ᱪᱮᱫ ᱮᱢ ᱦᱩᱫᱤᱥ ᱮᱫᱟ ᱱᱚᱣᱟ ᱵᱟᱵᱚᱫᱽ ᱛᱮ ᱾
ᱤᱧ ᱞᱟᱦᱟᱛᱮ ᱱᱚᱝᱠᱟ ᱤᱧ ᱫᱤᱥᱟᱹᱭᱟ ᱡᱮ ᱟᱞᱮ ᱥᱮᱫ ᱦᱟᱸᱜ ᱡᱩᱫᱤ ᱢᱟᱨᱟᱝ ᱡᱩᱫᱤ ᱞᱟᱹᱴᱩ ᱧᱚᱜ ᱮ ᱫᱟᱜ ᱠᱮᱫᱟ ᱜᱚᱴᱟ ᱦᱟᱸᱜ ᱛᱚᱵᱷᱟᱭᱮᱱᱟ ᱵᱟᱹᱫᱽ ᱵᱟᱹᱭᱦᱟᱹᱲ ᱡᱩᱫᱤ ᱜᱚᱴᱟ ᱫᱟᱜ ᱛᱮᱭ ᱯᱮᱨᱮᱡ ᱮᱱᱟ ᱛᱟᱦᱚᱞᱮ ᱤᱧ ᱫᱤᱥ ᱭᱟ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱜᱚᱝᱜᱷᱟ ᱦᱟᱞᱟᱝ ᱠᱚ ᱪᱟᱞᱟᱝ ᱠᱟᱱ ᱛᱟᱦᱮᱸᱱᱟ ᱤᱭᱟᱹ ᱟᱛᱮᱫ ᱫᱟᱛᱨᱚᱢ ᱥᱟᱵ ᱠᱟᱛᱮᱫ ᱚᱱᱠᱟ ᱠᱚ ᱯᱟᱸᱡᱟᱭᱮᱫ ᱠᱚ ᱛᱟᱦᱮᱱᱟ ᱟᱨ ᱱᱮᱛᱟᱨ ᱫᱚ ᱚᱱᱠᱟ ᱜᱚᱝᱜᱷᱟ ᱯᱚᱸᱜᱷᱟ ᱫᱚ ᱵᱟᱝ ᱮᱠᱟᱞᱜᱮ ᱪᱟᱵᱟ ᱧᱚᱜ ᱞᱮᱠᱟᱜᱮ ᱢᱟᱱᱮ ᱵᱟᱝ ᱜᱮᱠᱚ ᱧᱟᱢᱚᱜᱼᱟ ᱾ ᱠᱷᱩᱵ ᱠᱚᱢ ᱮᱠᱫᱚᱢ ᱠᱚ ᱪᱟᱵᱟ ᱧᱚᱜ ᱞᱮᱠᱟᱜᱮ ᱟᱫᱚ ᱡᱟᱦᱟᱸᱢ ᱞᱟᱹᱭᱮᱫ ᱛᱟᱞᱟᱝᱟ ᱚᱱᱠᱟ ᱥᱟᱨ ᱦᱚᱛᱮᱡ ᱛᱮᱜᱮ ᱩᱱᱠᱩ ᱠᱚᱣᱟᱜ ᱫᱚ ᱦᱚᱭᱛᱚ ᱦᱟᱸᱜ ᱩᱱᱠᱩᱣᱟᱜ ᱵᱚᱝᱥᱚ ᱵᱤᱥᱛᱟᱨ ᱵᱟᱝ ᱵᱟᱹᱲᱛᱤ ᱠᱟᱱᱟ ᱟᱨ ᱵᱟᱝᱠᱚ ᱧᱟᱢᱚᱜ ᱠᱟᱱᱟ ᱡᱟᱹᱱᱤᱡ ᱠᱷᱟᱱ ᱫᱚ ᱦᱟᱸᱜ ᱮᱱᱠᱷᱟᱱ ᱜᱚᱝᱠᱮ ᱢᱟ ᱟᱨᱦᱚᱸ ᱚᱠᱛᱚ ᱦᱟᱸᱜ ᱪᱟᱵᱟᱭᱮᱱ ᱛᱟᱞᱟᱝᱟ ᱾